ᱦᱮᱸ ᱡᱚᱦᱟᱨ ᱜᱮ
ᱦᱮᱸ ᱜᱚᱢᱠᱮ ᱡᱚᱦᱟᱨ ᱜᱮᱼᱼ
ᱦᱮᱸ ᱟᱡᱚᱢᱚᱜ ᱠᱟᱱᱟ ᱪᱮᱫ ᱠᱚ ᱯᱮ ᱪᱮᱠᱟᱭ ᱫᱟ ᱛᱚᱵᱮᱼᱼ
ᱦᱮᱸ ᱪᱮᱫ ᱦᱚᱸ ᱵᱟᱝ ᱚᱲᱟᱜ ᱨᱮ ᱜᱮ ᱫᱟᱜ ᱵᱟᱲᱟ ᱜᱮ ᱠᱟᱫᱟ ᱚᱲᱟᱜ ᱥᱮᱱ ᱜᱮ ᱵᱚᱞᱚ ᱵᱟᱲᱟ ᱦᱩᱭ ᱟᱠᱟᱱᱟ
ᱚᱻ ᱟᱯᱮᱥᱮᱫ ᱫᱟᱜ ᱠᱮᱫᱟᱭ
ᱦᱮᱸ ᱫᱟᱜ ᱠᱮᱫᱟᱭ ᱠᱟᱴᱤᱡ ᱜᱮ ᱞᱟᱦᱟ ᱦᱩᱭ ᱱᱟ ᱜᱷᱟᱨᱤᱼᱼ
ᱟᱞᱮ ᱥᱮᱫ ᱢᱟ ᱥᱤᱛᱩᱝ ᱠᱟᱫᱟᱭ ᱜᱟᱡᱟᱠ ᱟᱫᱚ ᱫᱟᱨᱮ ᱵᱩᱴᱟᱹ ᱠᱚᱨᱮᱞᱮ ᱫᱩᱲᱩᱵ ᱵᱟᱲᱟᱟᱣ ᱠᱟᱱᱟᱞᱮ ᱦᱩᱸ ᱟᱞᱮ ᱥᱮᱫ ᱫᱚ ᱟᱞᱮ ᱥᱮᱫ ᱫᱚ ᱠᱟᱡᱟᱠ ᱜᱮ ᱥᱤᱛᱩᱝ ᱫᱟ
ᱦᱮᱸ
ᱦᱩᱸ
ᱮᱱᱟᱝ ᱦᱚᱸ ᱥᱤᱛᱩᱝ ᱵᱟᱲᱟ ᱠᱮᱜᱼᱟ ᱟᱫᱚ ᱚᱱᱟ ᱤᱭᱟᱹ ᱠᱚ ᱛᱮ ᱜᱮ ᱯᱟᱞᱮᱱ ᱫᱟᱜ ᱵᱟᱲᱟ ᱠᱮᱜᱼᱟ ᱱᱤᱛᱚᱜ ᱦᱤᱱᱟᱹ ᱠᱤᱪᱩ ᱜᱷᱟᱹᱲᱤᱡ᱾
ᱚ ᱦᱩᱢ ᱛᱟᱦᱚᱞᱮ ᱟᱯᱮ ᱥᱮᱫ ᱫᱚ ᱪᱟᱥ ᱵᱟᱥ ᱠᱚ ᱫᱚ ᱪᱮᱫ ᱞᱮᱠᱟ? ᱦᱩᱲᱩ ᱠᱚ ᱯᱮ ᱮᱨ ᱠᱮᱫᱟ ᱥᱮ ᱵᱟᱝᱼᱼ
ᱦᱮᱸ ᱮᱨ ᱵᱟᱲᱟ ᱦᱩᱭ ᱟᱠᱟᱱᱟ ᱦᱩᱭᱱᱟ ᱢᱤᱫ ᱥᱚᱯᱛᱟᱦ ᱜᱟᱱ ᱮᱨ
ᱚ ᱡᱟᱱᱟᱢ ᱠᱟᱱᱟ ᱵᱟᱝᱼᱼ
ᱦᱳᱭ ᱡᱟᱢ ᱟᱹᱭᱠᱟᱹᱜᱼᱟ
ᱟᱨ ᱪᱟᱥ ᱵᱟᱥ ᱫᱚ ᱪᱮᱫ ᱠᱚ ᱯᱮ ᱪᱟᱥᱵᱟᱥ ᱜᱮᱭᱟ ᱚᱱᱛᱮ ᱫᱚᱼᱼ
ᱱᱚᱛᱮ ᱫᱚ ᱪᱟᱥ ᱵᱟᱥ ᱱᱤᱛᱚᱜ ᱢᱟ ᱦᱩᱲᱩ ᱥᱤᱡᱤᱱ ᱨᱮᱱᱟᱜᱼᱼ
ᱦᱩᱢ
ᱱᱤᱛᱚᱜ ᱫᱚ ᱦᱟᱸ ᱤᱱᱟᱹ ᱯᱚᱨᱮ ᱫᱚ ᱦᱟᱸᱜ ᱥᱚᱵᱽᱡᱤ ᱠᱚ ᱦᱟᱸᱜ ᱪᱟᱥ ᱵᱟᱲᱟᱭ ᱦᱩᱭᱩᱜᱼᱟ ᱚᱱᱟ ᱠᱚ ᱨᱮᱱᱟᱜ ᱵᱟᱲᱜᱮ ᱠᱚ ᱨᱮᱱᱟᱜᱼᱼ
ᱚ ᱟᱯᱮ ᱥᱮᱫ ᱫᱚ ᱥᱩᱵᱤᱫᱷᱟ ᱜᱮᱭᱟ ᱚᱱᱮ ᱪᱟᱥ ᱵᱟᱥ ᱠᱚ ᱫᱚᱼᱼ ᱚᱱᱟ ᱫᱟᱜ ᱠᱚ ᱨᱮᱭᱟᱜ ᱥᱮ ᱤᱭᱟᱹ ᱠᱚ
ᱦᱮᱸ ᱠᱮᱞᱮᱱ ᱫᱟᱜ ᱦᱤᱡᱩᱜᱼᱟ ᱛᱚᱼᱼ
ᱚ ᱦᱩᱸ
ᱤᱱᱟᱹ ᱠᱚᱛᱮ ᱜᱮ ᱫᱟᱜ ᱛᱟᱦᱮᱱᱟ ᱤᱱᱟᱹ ᱠᱚᱛᱮ ᱜᱮ ᱪᱟᱥ ᱵᱟᱲᱟ ᱦᱩᱭᱩᱜᱼᱟ
ᱚ ᱛᱟᱦᱚᱞᱮ ᱟᱯᱮ ᱫᱚ ᱱᱚᱛᱮ ᱫᱚᱼᱼ ᱚᱱᱠᱟ ᱪᱟᱥᱵᱟᱥ ᱫᱚ ᱚᱱᱠᱟᱱᱟᱜ ᱥᱩᱵᱤᱫᱷᱟ ᱠᱚᱫᱚ ᱵᱟᱹᱱᱩᱜᱼᱟ ᱫᱟᱜ ᱠᱚᱫᱚ ᱡᱟ ᱚᱱᱟ ᱥᱮᱨᱢᱟ ᱫᱟᱜ ᱜᱮᱼᱼ
ᱦᱮᱸ
ᱦᱮᱸ ᱟᱫᱚ ᱱᱚᱜᱚᱭ ᱱᱤᱭᱟᱹ ᱱᱮᱛᱟᱨ ᱜᱮ ᱦᱟᱸᱜ ᱤᱭᱟᱹ ᱠᱚ ᱡᱟᱦᱟᱸᱭ ᱠᱚ ᱵᱟᱲᱜᱮ ᱠᱚᱨᱮ ᱠᱚ ᱥᱚᱵᱽᱡᱤ ᱠᱚ ᱨᱚᱦᱚᱭᱟ ᱨᱚᱦᱚᱭ ᱠᱚᱼᱼ ᱟᱨ ᱟᱨ ᱦᱩᱲᱩ ᱠᱚ ᱜᱮ ᱵᱟᱥᱱᱟ ᱜᱮᱼᱼ
ᱵᱟᱲᱜᱮ ᱠᱚᱫᱚ ᱡᱟᱦᱟᱱᱟᱜ ᱠᱚ ᱵᱟᱯᱮ ᱪᱟᱥ ᱟᱠᱟᱜᱼᱟ ᱵᱟᱲᱜᱮ ᱠᱚᱨᱮᱱᱼᱼ
ᱦᱮᱸ ᱱᱚᱜ ᱚᱭ ᱤᱭᱟᱹ ᱠᱚᱞᱮ ᱥᱟᱯᱷᱟ ᱠᱟᱫᱟᱞᱮ ᱵᱟᱲᱜᱮ ᱠᱚ ᱡᱚᱱᱰᱨᱟ ᱠᱚ ᱮᱨ ᱦᱩᱭᱩᱜᱼᱟ ᱦᱟᱸᱜ
ᱦᱮᱸ ᱛᱚ ᱦᱚᱭᱼᱼ
ᱦᱮᱸ ᱦᱮᱸ ᱚᱱᱟ ᱠᱚ ᱨᱮᱱᱟᱜ ᱜᱮ ᱟᱨᱠᱤ ᱟᱯᱮ ᱥᱮᱫ ᱫᱚ ᱛᱟᱦᱚᱞᱮ ᱪᱮᱫ ᱫᱤᱥᱚᱢ ᱵᱩᱨᱩ ᱫᱤᱥᱚᱢ ᱥᱮ ᱵᱤᱨ ᱫᱤᱥᱚᱢ
ᱟᱞᱮ ᱥᱮᱱ ᱫᱚ ᱞᱟᱹᱭ ᱞᱮᱠᱷᱟᱱ ᱫᱚ ᱴᱟᱰᱤ ᱫᱤᱥᱚᱢ ᱠᱟᱱᱟ
ᱚ ᱴᱟᱺᱰᱤ ᱫᱤᱥ ᱫᱤᱥᱚᱢᱼᱼ
ᱦᱮᱸ ᱟᱫᱚ ᱵᱩᱨᱩ ᱫᱚ ᱠᱟᱹᱴᱤᱡ ᱥᱟᱺᱜᱤᱧ ᱜᱮᱭᱟ ᱟᱫᱚ ᱱᱚᱛᱮ ᱫᱚ ᱴᱟᱺᱰᱤ ᱜᱮ ᱢᱮᱱᱟᱜ
ᱛᱚᱵᱮ ᱚᱱᱛᱮ ᱫᱚ ᱵᱷᱟᱜᱤ ᱪᱟᱥ ᱵᱟᱥ ᱜᱮ ᱦᱩᱭᱩᱜ ᱜᱮᱭᱟ ᱢᱟᱱᱮ ᱢᱟᱥᱮ ᱮᱠᱫᱚᱢ ᱵᱟᱨᱚ ᱢᱟᱥ ᱜᱮᱯᱮ ᱪᱟᱥ ᱜᱮᱭᱟ
ᱦᱮᱸ ᱵᱟᱝᱟ ᱵᱟᱨᱚ ᱢᱟᱥ ᱫᱚ ᱵᱟᱞᱮ ᱪᱟᱥᱟ ᱢᱤᱫ ᱡᱚᱠᱷᱚᱱ ᱜᱮᱞᱮ ᱪᱟᱥᱟ ᱡᱚᱛᱚ ᱜᱮ
ᱚ ᱦᱮᱸ ᱾
ᱦᱮᱸ ᱾ ᱟᱫᱚ ᱟᱞᱮ ᱦᱚᱸ ᱱᱚᱛᱮ ᱫᱚ ᱠᱮᱞᱮᱱ ᱫᱟᱜ ᱵᱷᱚᱨᱥᱟ ᱜᱮ, ᱟᱲᱟᱜ ᱞᱮᱠᱷᱟᱱ ᱠᱚ ᱪᱟᱥ ᱟᱞᱮ ᱱᱚᱝᱠᱟ ᱦᱟᱸᱜ ᱾ ᱟᱫᱚ ᱱᱚᱣᱟ ᱥᱤᱡᱮᱱ ᱨᱮᱜᱮ ᱠᱚ ᱟᱲᱟᱜᱟ ᱠᱮᱞᱮᱱ ᱫᱟᱜ ᱠᱚᱦᱚᱸ ᱾
ᱚ, ᱦᱩᱸ ᱾ ᱚᱸ-ᱚᱸ-ᱟᱸ-ᱟᱸ ᱾
ᱢᱤᱫ ᱡᱚᱠᱷᱮᱡ ᱜᱮᱞᱮ ᱪᱟᱥᱟ ᱵᱟᱨ ᱡᱚᱠᱷᱚᱡ ᱫᱚ ᱵᱟᱝ ᱾
ᱱᱟᱸᱜ ᱾
ᱦᱮᱸ-ᱠᱳᱵ ᱾
ᱯᱟᱞᱮᱫ, ᱩᱱᱠᱩ ᱰᱟᱹᱟᱝᱨᱤ ᱠᱚᱫᱚ ᱢᱮᱱᱟᱜ ᱠᱚ ᱛᱟᱯᱮᱭᱟ ᱥᱮ ᱪᱮᱫ ᱞᱮᱠᱟ?
ᱦᱮᱸ, ᱰᱟᱹᱝᱨᱤ ᱠᱚᱫᱚ ᱦᱟᱸᱜ ᱱᱤᱛᱚᱜ ᱠᱚ ᱦᱟᱸ ᱢᱮᱱᱟᱜ ᱫᱚ ᱢᱮᱱᱟᱜ ᱠᱚᱜᱮᱭᱟ ᱟᱫᱚ ᱱᱤᱛᱚᱜ ᱫᱚ ᱦᱟᱸᱜ ᱢᱟᱱᱮ ᱛᱟᱦᱮᱸ ᱠᱟᱱᱟ ᱠᱚ ᱟᱫᱚ ᱟᱹᱠᱷᱨᱤᱧ ᱟᱠᱟᱫ ᱠᱚᱣᱟᱞᱮ ᱦᱟᱸᱜ ᱾
ᱦᱩᱸ ᱾
ᱦᱮᱸ ᱛᱟᱦᱮᱸᱱ ᱠᱷᱟᱱ ᱠᱚ ᱟᱜᱮ ᱠᱟᱹᱴᱤᱡ ᱨᱩᱣᱟᱹ ᱦᱟᱹᱥᱩ ᱠᱚ ᱵᱟᱲᱟᱭᱱ ᱱᱠᱷᱟᱱ ᱠᱟᱹᱴᱤᱡ ᱟᱹᱠᱷᱨᱤᱧ ᱵᱟᱲᱟ ᱦᱳᱭ ᱟᱠᱟᱱᱟ ᱱᱟᱜ ᱾
ᱚ, ᱛᱚᱵᱮ ᱪᱟᱥᱵᱟᱥ ᱫᱚ ᱚᱱᱟ ᱤᱭᱟᱹ ᱛᱮᱜᱮ ᱟᱸᱸ ᱚᱱᱟ ᱴᱨᱟᱠᱴᱟᱨ ᱠᱚᱛᱮ ᱜᱮ ᱾
ᱦᱳᱭ, ᱱᱤᱛᱚᱜ ᱫᱚ ᱦᱟᱸᱜ ᱴᱨᱟᱠᱴᱟᱨ ᱠᱚᱛᱮ ᱜᱮ ᱱᱟᱦᱟᱜ, ᱱᱮᱥ ᱫᱷᱟᱹᱵᱤᱡ ᱜᱮ ᱠᱟᱞᱚᱢ ᱠᱚᱛᱮ ᱫᱚ ᱦᱟᱸᱜ ᱟᱹᱜᱩ ᱠᱚ ᱦᱩᱭᱩᱜᱼᱟ ᱦᱟᱸᱜ ᱾
ᱦᱩᱸ, ᱟᱨ ᱴᱮᱠᱴᱟᱨ ᱠᱚᱦᱚᱸ ᱢᱤᱫᱴᱮᱱ ᱥᱩᱵᱤᱫᱟ ᱩᱥᱟᱹᱨᱟ ᱥᱟᱹᱛ ᱜᱚᱫᱚᱜᱼᱟ ᱱᱟᱜ ᱾ ᱱᱟᱦᱮᱞ ᱛᱮᱫᱚ ᱛᱤᱱ ᱜᱷᱟᱹᱲᱤᱡ ᱮᱢ ᱛᱤᱱᱟᱹᱜ ᱮᱢ ᱤᱭᱟᱹᱥᱤ ᱫᱟᱲᱮᱭᱟᱜᱼᱟ ᱾
ᱱᱮᱛᱟᱨ ᱫᱚ ᱡᱚᱛᱚ ᱮᱸ ᱥᱩᱵᱤᱫᱟ ᱜᱮ ᱚᱸᱰᱚᱜᱚᱜ ᱠᱟᱱᱟ ᱱᱮᱥᱛᱮᱫᱚ ᱦᱟᱸᱜ ᱾
ᱫᱷᱩᱸ-ᱠᱷᱮᱸ--ᱩᱸ
ᱟᱨ ᱟᱯᱮ ᱠᱚ ᱫᱚ ᱯᱮ ᱛᱟᱞᱟ ᱵᱟᱲᱟ
ᱟᱞᱮ ᱦᱚᱸ ᱦᱮᱸ ᱮᱨ ᱵᱟᱲᱟ ᱟᱠᱟᱫᱟᱞᱮ ᱚᱱᱟ ᱤᱭᱟᱹ ᱠᱚ ᱦᱩᱲᱩ ᱠᱚ ᱾
ᱛᱟᱝ-ᱰᱷᱩᱜ
ᱤᱹᱦ-ᱦᱩᱸᱻ ᱱᱚᱜᱚᱭ ᱡᱟᱱᱟᱢ ᱠᱟᱱᱟ ᱦᱟᱸᱜ ᱠᱟᱹᱴᱤᱡ ᱠᱟᱹᱴᱤᱡ ᱟᱨᱚ ᱱᱚᱛᱮ ᱥᱤᱛᱩᱝ ᱦᱚᱸ ᱠᱟᱡᱟᱜ ᱥᱤᱛᱩᱝ ᱮᱫᱟ ᱟᱫᱚ ᱚᱱᱟᱜᱮᱛᱚ ᱫᱟᱜᱟᱭ ᱥᱮ ᱵᱟᱭ ᱫᱟᱜᱟ ᱥᱮ ᱚᱱᱟ ᱥᱤᱛᱩᱝ ᱛᱮ ᱜᱚᱡ ᱪᱟᱵᱟ ᱜᱚᱫ ᱠᱟᱜ ᱟ ᱦᱟᱸᱜ ᱾
ᱦᱮᱸ ᱟᱫᱚ ᱚᱠᱟ ᱞᱮᱠᱟᱭ ᱚᱱᱟ ᱜᱮᱛᱚ ᱦᱟᱸᱜ ᱡᱟᱦᱟᱸ ᱫᱟᱜ ᱢᱟ ᱡᱟᱦᱟᱸ, ᱡᱟᱦᱟᱸ ᱞᱮᱠᱟ ᱫᱟᱜ ᱤᱫᱤ ᱠᱟᱱ ᱛᱟᱦᱮᱸ ᱦᱟᱱᱛᱮ-ᱱᱟᱛᱮ
ᱦᱟᱸ-ᱦᱟᱸ ᱾ ᱦᱩᱸ, ᱩᱢ-ᱪᱟ ᱟᱨ ᱡᱟᱦᱟᱸᱞᱮ ᱮᱨ ᱞᱮᱫᱟ, ᱦᱩᱸ᱾ ᱞᱟᱹᱭᱢᱮ?
ᱟ-ᱟᱞᱮᱭᱤᱡ ᱥᱟ
ᱦᱮᱸ ᱡᱟᱦᱟᱸ ᱞᱮ ᱮᱨ ᱞᱮᱫᱟ ᱩᱱ ᱥᱚᱢᱚᱭ ᱢᱟᱭ ᱫᱟᱜ ᱮᱜ ᱠᱟᱱ ᱛᱟᱦᱮᱱ ᱜᱟᱡᱟᱠ ᱟᱫᱚᱞᱮ ᱢᱮᱱᱫᱟ ᱟᱵᱟᱨ ᱥᱮᱭᱟᱜ-ᱟ ᱥᱮ ᱪᱮᱠᱟᱜ ᱟᱦᱟᱸᱜ ᱡᱚᱛᱚ ᱢᱟ ᱡᱟᱱᱟᱢ ᱟᱠᱟᱱ ᱟᱢ ᱥᱤᱛᱩᱝ ᱟᱲᱤ ᱢᱩᱥᱠᱤᱞ ᱾
ᱦᱮᱸ ᱚᱱᱠᱟ ᱫᱚ ᱥᱟᱵᱟᱵᱤᱠ,? ᱪᱮᱫ ᱡᱚᱢ ᱠᱚᱛᱮ ᱤᱭᱟᱹᱠᱚᱛᱮ ᱞᱟᱢᱪᱟ ᱜᱚᱫᱟᱭ?
ᱮᱯ-ᱪᱟ, ᱦᱮᱸ ᱦᱮᱸ ᱾ ᱜᱲᱚᱸ-ᱪᱷᱟᱝ ᱾
ᱟᱞᱮ ᱦᱚᱸ ᱱᱚᱛᱮ ᱫᱟᱜ ᱠᱮᱭᱟ ᱦᱚᱞᱟ, ᱢᱟᱲᱟᱝ ᱟᱞᱮ ᱥᱮᱱ ᱫᱚ ᱵᱟᱝ ᱥᱮᱴᱮᱨ ᱞᱮᱱᱟ ᱚᱱᱛᱮ ᱠᱟᱹᱴᱤᱡ ᱾ ᱮᱸ ᱮᱠ ᱠᱤᱞᱳᱢᱤᱴᱟᱨ ᱯᱷᱟᱨᱟᱠ ᱛᱮ ᱫᱟᱜ ᱤᱫᱤ ᱠᱮᱫᱟ ᱟᱞᱮ ᱥᱮᱱ ᱫᱚ ᱵᱟᱭ ᱥᱮᱴᱮᱨ ᱞᱮᱜᱟ ᱾
ᱚ ᱻᱦᱩᱸ ᱾
ᱚᱱᱟᱜᱮ ᱛᱮᱦᱮᱱ ᱯᱟᱞᱮ ᱡᱩᱴᱤᱡᱟᱜ ᱟᱞᱮ ᱥᱮᱱ ᱾
ᱠᱩᱠᱩᱲ-ᱪᱩᱝ-ᱦᱮᱸ, ᱚ -ᱦᱮᱸ ᱾ ᱪᱷᱤᱠᱤ, ᱛᱟᱞᱦᱮ ᱟᱢᱵᱚᱛᱛᱤ ᱠᱚ ᱛᱟᱵ ᱱᱟ ᱪᱮᱫ ᱞᱮᱠᱟ ᱯᱮ ᱢᱟᱱᱟᱣ ᱠᱮᱫᱟ ᱟᱯᱮ ᱚᱱᱛᱮ ᱫᱚ?
ᱦᱮᱸᱦᱮᱸ, ᱵᱮᱹᱥ ᱜᱮ ᱾
ᱟᱸ ᱪᱮᱫ, ᱪᱮᱫ ᱞᱮᱠᱟ ᱯᱮ ᱢᱟᱱᱟᱣ ᱠᱮᱫᱟ?
ᱟᱞᱮ ᱫᱚ ᱱᱚᱝᱠᱟ ᱫᱚ ᱡᱮᱹᱞ ᱦᱟᱠᱳ ᱠᱟᱛᱮ ᱜᱮ ᱦᱟᱸᱜ ᱞᱮ ᱢᱟᱱᱟᱣᱟ ᱾
ᱱ-ᱣ-ᱟ, ᱟᱨ ᱠᱷᱟᱱᱴᱷᱟᱲ ᱠᱚᱫᱚ ᱯᱮ ᱡᱚᱢ ᱫᱟ ᱥᱮ ᱵᱟᱝ?
ᱠᱷᱟᱱᱴᱷᱟᱲ ᱦᱮᱸ ᱠᱷᱟᱱᱴᱷᱟᱲ ᱦᱚᱸ ᱠᱷᱟᱱᱴᱷᱟᱲ ᱠᱚᱦᱚᱸ ᱯᱤᱴᱷᱟᱹ ᱵᱟᱲᱟ ᱦᱩᱭ ᱮᱱᱟ ᱵᱟᱨᱭᱟ ᱜᱟᱱ
ᱚ ᱦᱮᱸ ᱟᱨ ᱥᱩᱠᱨᱤ ᱡᱤᱞ ᱠᱚ?
ᱮ ᱥᱩᱠᱨᱤ ᱡᱤᱞ ᱠᱚ ᱫᱚ ᱦᱟᱸᱜ ᱵᱟᱝ ᱡᱚᱢ ᱦᱩᱭᱩᱜ ᱠᱟᱱᱟ ᱥᱩᱠᱨᱤ ᱡᱤᱞ ᱠᱚ ᱫᱚ ᱦᱟᱸᱜᱼᱼ
ᱦᱩᱸ ᱥᱩᱠᱨᱤ ᱠᱚ ᱦᱚᱸ ᱠᱚ ᱠᱚᱢ ᱠᱟᱱᱟ ᱦᱮᱸᱼᱼ
ᱦᱮᱸ ᱱᱤᱛᱚᱜ ᱫᱚ ᱦᱟᱸᱜ ᱯᱳᱞᱴᱨᱤ ᱜᱮ ᱦᱟᱸᱜ ᱪᱟᱞᱟᱜ ᱠᱟᱱᱟ ᱱᱤᱛᱚᱜ ᱫᱚ ᱦᱟᱸᱜᱼᱼ
ᱦᱩᱸ ᱥᱩᱠᱨᱤ ᱠᱚ ᱦᱚᱸ ᱚᱱᱟ ᱨᱩᱣᱟᱹ ᱛᱮ ᱟᱭᱢᱟ ᱠᱚ ᱜᱚᱡ ᱵᱟᱲᱟᱭ ᱱᱟᱠᱚ ᱱᱚᱛᱮ ᱦᱚᱸ ᱟᱭᱢᱟ ᱚᱱᱠᱟᱼᱼ ᱥᱩᱠᱨᱤ ᱠᱚ ᱦᱚᱸ ᱱᱤᱛᱚᱜ ᱫᱚ ᱡᱚᱢ ᱦᱚᱸ ᱥᱩᱠᱨᱤ ᱡᱤᱞ ᱡᱚᱢ ᱦᱚᱸ ᱛᱷᱚᱲᱟ ᱢᱩᱥᱠᱤᱞ ᱜᱮ ᱵᱩᱡᱷᱟᱹᱣ ᱮᱱᱟ
ᱦᱮᱸ ᱦᱮᱸ ᱥᱩᱠᱨᱤ ᱡᱤᱞ ᱦᱚᱸ ᱟᱫᱚ ᱜᱚᱨᱚᱢ ᱠᱟᱱ ᱛᱟᱦᱮᱸ ᱥᱮ ᱜᱚᱨᱚᱢ ᱨᱮ ᱥᱩᱠᱨᱤ ᱡᱤᱞ ᱦᱚᱸ ᱵᱟᱝ ᱵᱮᱥᱟ
ᱦᱩ ᱢᱮᱱ ᱱᱚᱛᱮ ᱫᱚ ᱮᱱ ᱨᱮᱦᱚᱸ ᱚᱱᱠᱟ ᱥᱩᱠᱨᱤ ᱠᱚ ᱜᱚᱡ ᱵᱟᱲᱟ ᱞᱮᱫ ᱠᱚᱣᱟ ᱟᱢᱵᱚᱛᱤ ᱦᱤᱞᱳᱜ ᱫᱚᱼᱼ ᱡᱚᱢ ᱵᱟᱲᱟ ᱦᱩᱭ ᱮᱱᱟ
ᱚ ᱫᱚᱥᱮ ᱢᱟᱥᱮ ᱡᱚᱢ ᱫᱚ ᱴᱷᱤᱠ ᱜᱮᱭᱟ ᱥᱩᱠᱨᱤ ᱡᱤᱞ ᱦᱚᱸᱼᱼ
ᱦᱮᱸ ᱦᱮᱸ
ᱞᱟᱹᱡ ᱠᱚ ᱦᱚᱸ ᱵᱮᱥ ᱠᱚ ᱛᱟᱦᱮᱱᱟ
ᱦᱩᱸ ᱚᱱᱛᱮ ᱫᱚ ᱠᱚ ᱟᱹᱠᱷᱨᱤᱧ ᱠᱚᱣᱟ ᱥᱮ ᱵᱟᱝ ᱥᱩᱠᱨᱤ ᱫᱚ ᱛᱚᱵᱮ?
ᱥᱩᱠᱨᱤ ᱦᱚᱸ ᱱᱚᱛᱮ ᱫᱚ ᱟᱹᱠᱷᱨᱤᱧ ᱠᱚᱣᱟ ᱠᱚ ᱵᱟᱠᱚ ᱜᱚᱡ ᱠᱚᱣᱟ ᱜᱚᱡ ᱠᱚ ᱫᱚ ᱚᱱᱠᱟ ᱜᱚᱴᱟ ᱛᱮᱜᱮ ᱠᱚ ᱟᱹᱠᱷᱨᱤᱧ ᱠᱚᱣᱟ ᱟᱹᱛᱩ ᱫᱤᱥᱚᱢ ᱠᱚᱨᱮ ᱠᱷᱚᱱ ᱫᱚ ᱟᱨ ᱚᱱᱟ ᱵᱟᱡᱟᱨ ᱠᱷᱚᱱ ᱜᱮ ᱟᱹᱜᱩᱭ ᱦᱩᱭᱩᱜᱼᱟ ᱡᱟᱦᱟᱸ ᱢᱟᱨᱠᱮᱴ ᱠᱷᱚᱱᱟᱜ
ᱚᱻ ᱟᱯᱮ ᱚᱸᱰᱮ ᱠᱷᱚᱡ ᱫᱚ ᱛᱟᱦᱚᱞᱮ ᱵᱟᱡᱟᱨ ᱥᱩᱨ ᱜᱮᱭᱟ ᱵᱟᱝ?
ᱦᱮᱸ ᱥᱩᱨ ᱜᱮ ᱤᱱᱠᱟ ᱯᱟᱠᱟ ᱯᱟᱠᱤ ᱫᱚᱥ ᱠᱤᱞᱳ ᱢᱤᱴᱟᱨ ᱨᱮ ᱦᱩᱭᱩᱜᱼᱟ
ᱚ ᱦᱩᱸ ᱦᱩᱸᱼᱼ
ᱠᱚ ᱡᱚᱛᱚᱣᱟᱜ ᱜᱮᱼᱼ
ᱦᱩᱸ ᱟᱞᱮ ᱱᱚᱸᱰᱮ ᱠᱷᱚᱡ ᱫᱚ ᱚᱱᱟ ᱵᱟᱡᱟᱨ ᱠᱷᱚᱱ ᱥᱟᱸᱹᱜᱤᱧ ᱜᱮᱛᱮ ᱥᱩᱨ ᱠᱚᱨᱮ ᱜᱮᱠᱩ ᱦᱟᱴ ᱠᱚ ᱵᱟᱹᱭᱥᱟᱹᱣ ᱜᱮᱭᱟ ᱥᱩᱠᱨᱤ ᱦᱚᱸ ᱠᱚ ᱤᱫᱤᱭ ᱜᱮᱭᱟ
ᱟᱹᱠᱷᱨᱤᱧ ᱜᱮᱭᱟ ᱠᱚ ᱛᱤᱱᱥᱚ ᱴᱟᱠᱟ ᱠᱤᱞᱳ
ᱦᱮᱸ ᱦᱮᱸ ᱦᱮᱸ ᱱᱚᱛᱮ ᱤᱱᱠᱟᱹ ᱜᱮ ᱪᱟᱞᱟᱜᱼᱟ ᱛᱤᱱᱥᱚ ᱥᱟᱲᱮ ᱛᱤᱱᱥᱚᱭᱟ ᱠᱚᱼᱼ
ᱦᱮᱸ ᱦᱮᱸ
ᱦᱮ ᱵᱟᱠᱚ ᱟᱜᱩᱭ ᱠᱷᱟᱱ ᱥᱟᱲᱮ ᱛᱤᱱᱥᱚᱭᱟ ᱠᱚ ᱟᱜᱩ ᱠᱷᱟᱱ ᱠᱚ ᱛᱤᱱᱥᱚᱭᱟ
ᱦᱩᱸ
ᱟᱨ ᱱᱤᱛᱚᱜ ᱫᱚ ᱪᱮᱫ ᱞᱮᱠᱟ ᱯᱮ ᱢᱟᱱᱟᱣᱮᱫ ᱟᱯᱮ ᱛᱤᱨᱤᱥ ᱡᱩᱱ ᱠᱚ ᱥᱮᱫ ᱵᱟᱯᱮ ᱢᱟᱱᱟᱣᱮᱜ ᱚᱱᱛᱮ ᱫᱚᱼᱼ
ᱦᱮᱸ ᱛᱤᱨᱤᱥ ᱡᱩᱱ ᱦᱟᱸᱜ ᱢᱟᱱᱟᱣᱭᱟᱼᱟ ᱱᱚᱛᱮ ᱫᱚ ᱢᱚᱸᱡᱽ ᱜᱮ ᱦᱩᱭᱩᱜ ᱜᱮᱭᱟ ᱟᱹᱰᱤ ᱫᱷᱩᱢᱫᱷᱟᱢ ᱦᱩᱭᱩᱜ ᱜᱮᱭᱟ ᱟᱹᱰᱤ ᱨᱟᱹᱥᱠᱟᱹᱼᱼ
ᱦᱮᱸ ᱛᱚ
ᱦᱮᱸ ᱦᱮᱸ ᱜᱚᱴᱟ ᱜᱮ ᱱᱚᱛᱮ ᱦᱚᱸ ᱵᱚᱞ ᱜᱟᱛᱮᱜ ᱠᱚ ᱦᱟᱸᱜ ᱦᱩᱭᱩᱜᱼᱟ
ᱦᱮᱸ ᱦᱮᱸ
ᱦᱩᱸ ᱫᱟᱹᱲ ᱫᱚᱱ ᱠᱚ ᱥᱯᱳᱨᱴ ᱠᱚ ᱦᱩᱭᱩᱜᱼᱟ
ᱦᱮᱸ ᱛᱚ
ᱚᱱᱛᱮ ᱫᱚ ᱪᱮᱫᱠᱟ ᱢᱟᱱᱟᱣᱟ
ᱱᱚᱛᱮ ᱦᱚᱸ ᱱᱟᱯᱟᱭ ᱜᱮ ᱟᱫᱚ ᱟᱞᱮ ᱫᱚ ᱚᱱᱮ ᱵᱚᱞ ᱠᱷᱮᱞ ᱠᱚᱦᱚᱸ ᱜᱟᱛᱮ ᱜᱮᱭᱟ ᱟᱨ ᱦᱩᱭᱩᱜ ᱜᱮᱭᱟ
ᱦᱮᱸ
ᱟᱨ ᱚᱱᱟ ᱡᱟᱦᱟᱸᱼᱼ ᱚᱱᱟ ᱥᱟᱶᱛᱮ ᱞᱟᱭᱼᱞᱟᱠᱪᱟᱨ ᱠᱚ ᱛᱟᱦᱮᱱᱟ ᱚᱱᱟ ᱥᱤᱫᱩᱠᱟᱱᱩ ᱤᱭᱟᱹ ᱠᱚ ᱵᱟᱨᱮ ᱠᱚᱛᱮ ᱱᱟ, ᱼᱼ
ᱦᱩᱸ ᱦᱩᱸ᱾
ᱚᱱᱟ ᱠᱚᱜᱮ ᱢᱮᱱᱟᱜᱼᱟ ᱟᱨ ᱡᱟᱦᱟᱱᱟᱜ ᱠᱚᱫᱚ ᱦᱟᱸᱜ ᱧᱤᱫᱟᱹ ᱯᱚᱨᱚᱜᱨᱟᱢ ᱠᱚᱫᱚ ᱦᱟᱸᱜ ᱵᱟᱝᱜᱮ᱾
ᱚᱻᱻ᱾
ᱦᱮ ᱱᱤᱫᱟᱹ ᱯᱨᱳᱜᱨᱟᱢ ᱫᱚ ᱱᱤᱫᱟᱹ ᱯᱨᱳᱜᱨᱟᱢ ᱫᱚ ᱦᱟᱸᱜ ᱠᱟᱹᱴᱤᱡ ᱵᱮ ᱵᱟᱹᱲᱤᱡ ᱜᱮᱭᱟ ᱛᱚ᱾ ᱦᱮᱸ ᱮᱱᱠᱷᱟᱱ ᱚᱱᱟ ᱠᱚᱛᱮ ᱫᱚ ᱦᱟᱜ ᱵᱟᱝᱜᱮ ᱱᱮᱛᱟᱨ ᱫᱚ ᱥᱤᱧ ᱢᱟᱨᱥᱟᱞ ᱜᱮ,
ᱟᱫᱚ ᱪᱮᱜ ᱮᱢ ᱢᱚᱱᱮᱭᱟ ᱢᱟᱱᱮ ᱧᱤᱫᱟᱹ ᱯᱨᱳᱜᱨᱟᱢ ᱡᱟᱦᱟᱸ ᱦᱩᱭᱩᱜ ᱠᱟᱱᱟ ᱚᱱᱟ ᱠᱚ ᱵᱟᱨᱮ ᱛᱮ?
ᱞᱟᱹᱭ ᱞᱮᱠᱷᱟᱱ ᱫᱚ ᱧᱤᱫᱟᱹ ᱯᱨᱳᱜᱨᱟᱢ ᱫᱚ ᱟᱵᱚ ᱫᱚ ᱥᱟᱱᱛᱟᱲ ᱠᱟᱱᱟᱵᱚᱱ, ᱟᱨ ᱱᱮᱛᱟᱨ ᱫᱚ ᱟᱫᱮ ᱠᱚᱫᱚ ᱟᱵᱚᱨᱤᱱ ᱢᱟᱹᱭ ᱵᱤᱴᱤ ᱠᱚᱦᱚᱸ ᱧᱩᱛ ᱧᱤᱫᱟᱹ ᱠᱚ ᱛᱟᱦᱮᱱᱟ ᱠᱚ,
ᱦᱩᱸ ᱦᱩᱸ
ᱢᱮᱱᱠᱷᱟᱱ ᱱᱮᱛᱟᱨ ᱫᱚ ᱵᱮ ᱵᱟᱹᱲᱤᱡ ᱦᱚᱲᱠᱚ ᱟᱹᱰᱤ ᱡᱳᱨ ᱠᱚ ᱚᱰᱚᱠ ᱟᱠᱟᱱᱟ᱾
ᱦᱟᱸ᱾
ᱮᱱᱠᱷᱟᱱ ᱚᱱᱟ ᱵᱟᱨᱮ ᱠᱚᱛᱮ ᱦᱚ ᱞᱟᱹᱭ ᱦᱟᱴᱤᱧᱟ ᱮᱱᱠᱷᱟᱱ ᱚᱱᱟ ᱫᱚ ᱦᱟᱸᱜ ᱢᱟᱹᱭ ᱵᱤᱴᱤ ᱠᱚᱠᱚ ᱪᱟᱞᱟᱜᱼᱟ ᱵᱮᱵᱟᱹᱲᱤᱡ ᱠᱚᱠᱚ ᱛᱟᱦᱮᱱᱟ ᱦᱚᱲ ᱠᱚᱦᱚᱸ ᱚᱱᱠᱟ ᱜᱮ ᱠᱟᱹᱴᱤᱡ ᱞᱟᱹᱭ ᱞᱟᱹᱜᱤᱫ ᱛᱮ ᱠᱚ ᱛᱟᱦᱮᱱᱟ ᱯᱟᱥᱮ, ᱵᱮ ᱵᱟᱹᱲᱤᱡ ᱠᱚ ᱠᱟᱹᱢᱤᱭᱟ ᱠᱚ ᱦᱮᱱᱛᱮᱱ᱾
ᱦᱩᱸ ᱟᱵᱚ ᱟᱵᱚ ᱥᱚᱢᱟᱡᱽ ᱡᱟᱹᱛ ᱛᱷᱚᱲᱟ ᱵᱟᱹᱲᱤᱡᱚᱜᱼᱟ ᱦᱮᱸ ᱥᱮ, ᱚᱱᱟ ᱠᱚ ᱦᱩᱭᱩᱜ ᱦᱮᱸ
ᱚᱱᱟ ᱠᱚ ᱦᱩᱭᱩᱜ ᱠᱷᱟᱹᱛᱤᱨ ᱛᱮ ᱱᱚᱛᱮ ᱫᱚ ᱦᱟᱸᱜ ᱥᱤᱧ ᱢᱟᱨᱥᱟᱞ ᱟᱠᱟᱱᱟ ᱚᱱᱟ ᱫᱚ ᱟᱹᱭᱩᱵ ᱠᱚᱫᱚ ᱵᱟᱝ᱾
ᱦᱩᱸ ᱦᱩᱸ
ᱦᱩᱸ
ᱚᱱᱟ ᱚᱱᱟ ᱠᱚ ᱠᱷᱟᱹᱛᱤᱨ ᱛᱮᱦᱚᱸ ᱚᱱᱟ ᱡᱟ ᱟᱵᱚ ᱥᱚᱢᱟᱡᱽ ᱨᱮᱱ ᱡᱟ ᱜᱤᱫᱽᱨᱟᱹ ᱠᱚᱠᱚ ᱯᱟᱲᱦᱟᱜ ᱠᱟᱱᱟ ᱠᱚ ᱚᱱᱟ ᱯᱟᱲᱦᱟᱣ ᱠᱚᱦᱚᱸ ᱱᱤᱛᱚᱜ ᱵᱟᱠᱚ ᱯᱟᱲᱦᱟᱜ ᱠᱟᱱᱟ᱾ ᱢᱚᱱ ᱵᱚᱫᱚᱞᱚᱜ ᱠᱟᱱ ᱛᱟᱠᱚᱣᱟ ᱠᱷᱟᱹᱞᱤ ᱠᱚ ᱫᱟᱬᱟᱱ ᱠᱟᱱᱟ᱾
ᱦᱮᱸ ᱦᱮᱸ᱾
ᱦᱮᱸ ᱛᱚᱵᱮ ᱟᱞᱮ ᱟᱯᱮ ᱥᱮᱫ ᱦᱮᱸ
ᱟᱯᱮ ᱥᱮᱫ ᱫᱚ ᱚᱱᱟ ᱢᱩᱴᱷᱟᱹᱱ ᱠᱚᱠᱤᱱ ᱵᱮᱱᱟᱣ ᱟᱠᱟᱫ ᱠᱚᱣᱟ ᱥᱮ ᱵᱟᱝ ᱢᱩᱴᱷᱟᱹᱱ ᱠᱚ?
ᱢᱩᱨᱛᱤ?
ᱦᱮᱸ
ᱡᱟᱦᱟᱸ ᱥᱤᱫᱩ ᱠᱟᱹᱱᱩ ᱣᱟᱜ ᱦᱮᱸ ᱦᱮᱸ ᱵᱮᱱᱟᱣ ᱜᱮ᱾
ᱵᱮᱱᱟᱣ ᱜᱮ ᱟᱨᱦᱚᱸ ᱱᱤᱛᱚᱜ ᱫᱚ ᱛᱷᱚᱲᱟ ᱠᱤ ᱢᱟᱨᱮ ᱧᱚᱜ ᱠᱟᱱᱟ ᱟᱫᱚ ᱦᱟᱸᱜ ᱟᱵᱟᱨ ᱱᱟᱣᱟᱟᱱ ᱠᱚ ᱟᱹᱜᱩᱭᱟ ᱦᱟᱜ ᱩᱱ ᱦᱤᱞᱳ ᱜᱮ᱾
ᱦᱮᱸ ᱦᱮᱸ
ᱦᱩᱸ, ᱫᱚᱦᱚᱭᱟ ᱦᱟᱜ ᱫᱚ
ᱟᱞᱮ ᱦᱚᱸ ᱱᱚᱛᱮ ᱫᱚ ᱜᱚᱴᱟ ᱜᱮ ᱢᱮᱱᱟᱜ ᱠᱚᱣᱟ ᱥᱩᱨ ᱥᱩᱨ ᱜᱮ᱾
ᱦᱩᱸ
ᱟᱫᱚ ᱯᱨᱳᱜᱨᱟᱢ ᱟᱫᱚ ᱟᱞᱮ ᱫᱚ ᱱᱚᱱᱛᱮ ᱫᱚ ᱢᱤᱴᱮᱱ ᱜᱮ ᱦᱩᱭᱩᱜᱼᱟ ᱢᱤᱫᱴᱮᱱ ᱜᱮᱞᱮ ᱦᱚᱪᱚᱭᱟ᱾
ᱦᱩᱸ ᱦᱩᱸ ᱛᱟᱦᱚᱞᱮ ᱦᱮᱸ ᱛᱟᱦᱚᱞᱮ ᱚᱱᱟ ᱟᱯᱮ ᱥᱮᱫ ᱫᱚ ᱚᱱᱠᱟ ᱜᱤᱫᱽᱨᱟᱹ ᱠᱚᱫᱚ ᱯᱟᱲᱦᱟᱜ ᱠᱚᱨᱮᱮᱫ ᱫᱚ ᱪᱮᱫ ᱞᱮᱠᱟ ᱴᱷᱤᱠ ᱠᱚ ᱯᱟᱲᱦᱟᱜ ᱜᱮᱭᱟ ᱥᱮ ᱵᱚᱞᱮ ᱦᱩᱭ ᱵᱟᱝ ᱦᱩᱭᱩᱜ ᱠᱟᱱᱟ᱾
ᱵᱟᱝᱜ ᱜᱮ ᱚᱱᱠᱟ ᱵᱟᱠᱚ ᱪᱟᱞᱟᱜᱼᱟ ᱜᱤᱫᱽᱨᱟᱹ ᱠᱚᱦᱚᱸ ᱱᱮᱛᱟᱨ ᱟᱹᱰᱤ ᱜᱮᱠᱚ ᱤᱭᱟᱹ ᱪᱟᱵᱟ ᱟᱠᱟᱱᱟ᱾
ᱦᱩᱸ ᱦᱩᱸ᱾
ᱟᱫᱚ ᱱᱮᱛᱟᱨ ᱜᱤᱫᱽᱨᱟᱹ ᱢᱟ, ᱵᱮᱥᱤ ᱢᱮᱱ ᱠᱟᱛᱮᱫ ᱦᱚᱸ ᱱᱮᱛᱟᱨ ᱢᱟ ᱟᱨᱦᱚᱸ ᱠᱚ, ᱞᱮ ᱨᱩᱣᱟᱹᱲᱟᱠᱚ᱾
ᱦᱟᱸ᱾
ᱦᱮᱸ ᱢᱟᱲᱟᱝ ᱞᱮᱠᱟ ᱫᱚ ᱦᱟᱸᱜ ᱚᱱᱠᱟ ᱢᱟ ᱵᱟᱝ ᱥᱮ ᱡᱮ? ᱪᱟᱞᱟᱜ ᱡᱟᱦᱟᱸᱭ, ᱢᱮᱱᱟ ᱠᱚ ᱪᱟᱞᱟᱜ ᱯᱮ ᱤᱥᱠᱩᱞ ᱢᱮᱱᱠᱷᱟᱱ ᱪᱟᱞᱟᱜ ᱦᱩᱭᱩᱜ ᱛᱟᱦᱮᱱᱟ ᱟᱨ ᱱᱮᱛᱟᱨ ᱜᱤᱫᱽᱨᱟᱹ ᱫᱚ ᱢᱮᱛᱟ ᱠᱚ ᱠᱷᱟᱱ ᱜᱮ? ᱟᱨᱦᱚ ᱟᱠᱚᱜᱮ ᱩᱞᱴᱟᱹ ᱠᱚ ᱢᱮᱱ ᱨᱩᱣᱟᱹᱲᱟ᱾
ᱦᱮᱸ ᱦᱮᱸ ᱱᱮᱛᱟᱨ ᱠᱚ ᱜᱤᱫᱽᱨᱟᱹ ᱫᱚ ᱚᱱᱠᱟ᱾
ᱦᱮᱸ, ᱨᱚᱲ ᱨᱩᱣᱟᱹᱲ ᱟᱠᱚ ᱮᱱᱠᱷᱟᱱ ᱪᱮᱫ ᱮᱢ ᱢᱮᱱ ᱫᱟᱲᱮ ᱟᱠᱚ ᱦᱚᱲᱨᱮᱱ ᱜᱤᱫᱽᱨᱟᱹ ᱱᱤᱡᱮᱱ ᱜᱤᱫᱽᱨᱟᱹ ᱜᱮ ᱢᱮᱱ ᱜᱟᱱᱚᱜᱼᱟ᱾
ᱦᱩᱸ ᱦᱩᱸ, ᱩᱜ
ᱟᱫᱚ ᱚᱲᱟᱜ ᱠᱚ ᱫᱤᱱ ᱫᱚᱠᱚ ᱪᱟᱞᱟᱜ ᱠᱟᱱ ᱜᱮᱭᱟ᱾
ᱦᱩᱸ ᱦᱩᱸ, ᱚᱱᱟᱜᱮ ᱟᱵᱚ ᱦᱚᱸ ᱩᱱᱠᱩ ᱵᱩᱡᱷᱟᱹᱣ ᱠᱩ ᱩᱪᱤᱛ ᱢᱤᱫᱴᱮᱱ ᱚᱲᱟᱜ ᱯᱟᱲᱦᱟᱜ ᱵᱩ ᱥᱮ ᱡᱟᱦᱟᱱᱟᱜ?
ᱦᱮᱸ,
ᱯᱟᱲᱦᱟᱣ ᱞᱮᱱᱠᱷᱟᱱᱡ ᱫᱚ ᱵᱚᱞᱮ ᱵᱟᱨᱦᱮ ᱫᱤᱥᱚᱢ ᱠᱚ ᱥᱮ ᱡᱟᱦᱟᱱᱟᱜ ᱟᱢ ᱪᱟᱞᱟᱣ ᱫᱟᱲᱮᱭᱟᱜᱼᱟᱢ ᱥᱮ ᱡᱟᱦᱟᱸᱨᱮ ᱚᱞ ᱛᱟᱦᱮᱱᱟ ᱪᱮᱫ? ᱠᱚ ᱤᱥᱠᱟᱨᱮᱢ ᱪᱟᱞᱟᱜᱼᱟ ᱡᱟᱦᱟᱱᱟᱜ ᱵᱚᱛᱚᱨ ᱠᱚ ᱵᱟᱝ ᱛᱟᱦᱮᱱᱟ᱾
ᱟᱫᱚ ᱯᱟᱲᱦᱟᱣ ᱫᱚ ᱟᱢ ᱞᱟᱹᱜᱤᱫ ᱠᱟᱱᱟ ᱟᱢᱟᱜ ᱞᱟᱹᱜᱤᱫ ᱜᱮ ᱠᱟᱱᱟ ᱟᱢ, ᱡᱟᱦᱟᱱᱟᱜ ᱠᱚ ᱦᱩᱭᱩᱜᱼᱟ ᱟᱢᱟᱜ ᱦᱚᱸ ᱟᱢ ᱟᱢᱟᱜ ᱡᱟᱦᱟᱸ ᱯᱷᱨᱚᱢ ᱠᱚ ᱦᱤᱡᱩᱜᱼᱟ ᱟᱢ ᱚᱱᱟ ᱯᱮᱨᱮᱡ ᱞᱟᱹᱜᱤᱫ ᱛᱮ ᱦᱚᱲ ᱟᱨᱦᱚᱢ ᱟᱹᱪᱩ ᱠᱚᱣᱟ᱾ ᱤᱱᱟ ᱨᱮᱦᱛᱚ ᱠᱤᱪᱷᱩᱢ ᱥᱮᱬᱟ ᱠᱟᱜᱼᱟ ᱢᱟᱱᱮ ᱯᱨᱮᱡ ᱞᱟᱹᱜᱤᱫ ᱨᱮᱦᱚᱸᱛᱚ᱾
ᱦᱩᱸ, ᱚᱱᱠᱟ ᱠᱟᱜᱮ᱾
ᱱᱮᱛᱟᱨ ᱜᱤᱫᱽᱨᱟᱹ ᱪᱟᱞᱟ ᱵᱟᱠᱚ ᱪᱟᱞᱟᱜᱼᱟ ᱵᱷᱮᱡᱟ ᱠᱟᱛᱮᱫ ᱦᱚᱸ ᱵᱷᱮᱡᱟ ᱠᱟᱛᱮ,
ᱦᱩᱸ, ᱛᱟᱦᱚᱞᱮ ᱟᱯᱮᱥᱮᱫ ᱫᱚ ᱚᱱᱟ ᱚᱞ ᱪᱤᱠᱤ ᱡᱟᱦᱟᱸ ᱠᱚ ᱢᱮᱛᱟᱜᱼᱟ ᱟᱵᱚᱣᱟᱜ ᱤᱭᱟᱹ ᱚᱱᱟ ᱫᱚᱠᱚ ᱯᱟᱲᱦᱟᱣ ᱠᱚᱣᱟ ᱥᱮ ᱵᱟᱝ?
ᱦᱮᱸ ᱢᱟᱲᱟᱝ ᱠᱚ ᱯᱟᱲᱦᱟᱣ ᱠᱚ ᱛᱟᱦᱮᱱᱟ ᱱᱤᱛᱚᱜ ᱫᱚ ᱥᱩᱨ ᱠᱚᱨᱮ ᱦᱚᱸ ᱵᱟᱠᱚ ᱯᱟᱲᱦᱟᱣ ᱠᱚᱣᱟᱱᱮ᱾ ᱠᱤᱞᱳᱢᱤᱴᱟᱨ ᱯᱠᱷᱷᱟ ᱯᱟᱠᱷᱤ ᱠᱚᱨᱮ ᱠᱚ ᱯᱟᱲᱦᱟᱣᱮᱫ ᱠᱚᱭᱟ ᱾
ᱚ, ᱦᱩᱸ,
ᱚᱸᱰᱮ ᱜᱮᱠᱚ ᱯᱟᱲᱦᱟᱣ ᱮᱫ ᱠᱚᱣᱟ ᱟᱫᱚ ᱟᱨ ᱥᱟᱺᱜᱤᱧ ᱜᱮᱭᱟ ᱥᱮ ᱮᱠᱷᱚᱱ ᱜᱤᱫᱽᱨᱟᱹ ᱠᱚᱦᱚᱸ ᱵᱟᱠᱚ ᱪᱟᱞᱟᱜᱼᱟ᱾
ᱦᱚ ᱦᱩᱸ,
ᱟᱨ ᱱᱚᱝᱠᱟ ᱥᱤᱛᱩᱝ ᱫᱤᱱ ᱠᱚᱨᱮ ᱦᱚᱸ ᱠᱚᱥᱴᱚ ᱜᱮ ᱵᱩᱡᱷᱟᱹᱜᱼᱟ ᱦᱤᱡᱩᱜ ᱥᱮᱱᱚᱜ ᱠᱚᱦᱚ᱾
ᱦᱮᱸ ᱦᱮᱸ, ᱦᱤᱡᱩᱜ ᱥᱮᱱᱚᱜ ᱛᱷᱚᱲᱟ ᱢᱩᱥᱠᱤᱞ ᱜᱮ ᱦᱩᱸ, ᱟᱫᱚ ᱟᱯᱮ ᱥᱮᱫ ᱫᱚ ᱚᱱᱟ ᱦᱳᱥᱴᱮᱞ ᱠᱚᱨᱮ ᱫᱚ ᱵᱟᱠᱚ ᱫᱚᱦᱚ ᱟᱠᱟᱫ ᱠᱚᱣᱟ?
ᱦᱳᱥᱴᱮᱞ ᱠᱚᱨᱮ ᱫᱚ ᱱᱚᱛᱮ ᱟᱞᱮ ᱢᱮᱱᱟᱜ ᱠᱚᱣᱟ ᱜᱤᱫᱽᱨᱟᱹ ᱠᱚᱫᱚ ᱪᱟᱞᱟᱣ ᱠᱟᱱᱟ ᱠᱚ ᱦᱩᱭᱱᱟ ᱠᱤᱪᱷᱩ ᱱᱤᱭᱟᱹ ᱱᱤᱭᱟᱹ ᱥᱟᱞ ᱠᱚ ᱤᱫᱤ ᱠᱟᱜ ᱠᱚᱭᱟ, ᱯᱮ ᱯᱳᱲ ᱦᱚᱲ ᱠᱚ ᱤᱫᱤ ᱠᱟ ᱞᱟᱦᱟ ᱠᱚᱛᱮ ᱠᱚ ᱪᱟᱞᱟᱣ ᱠᱟᱱᱟ᱾
ᱚ, ᱦᱩᱸ, ᱚᱱᱟᱜᱮ ᱟᱵᱚ ᱥᱚᱢᱟᱡ ᱨᱮ ᱵᱚᱞᱮ ᱯᱟᱲᱦᱟᱣ ᱞᱮᱠᱷᱟᱡ ᱫᱚ ᱢᱚᱸᱡᱽ ᱜᱮ ᱦᱩᱭᱩᱜᱼᱟ᱾ ᱚᱱᱟ ᱤᱭᱟᱹ ᱠᱚᱨᱮ ᱦᱚᱸ ᱪᱟᱹᱠᱨᱤ ᱠᱚᱨᱮ ᱦᱚᱸ ᱠᱚᱢᱯᱤᱴᱤᱥᱮᱱ ᱫᱚ ᱠᱚᱢ ᱜᱮᱭᱟ ᱟᱵᱚ ᱫᱚ, ᱟᱫᱚ ᱟᱵᱚ ᱜᱤᱫᱽᱨᱟᱹ ᱜᱮ ᱵᱟᱠᱚ ᱯᱟᱲᱦᱟᱜ ᱠᱟᱱᱟ᱾
ᱦᱮᱸ,
ᱦᱚᱸ
ᱟᱪᱪᱷᱟ ᱜᱚᱝᱠᱮ ᱟᱭᱢᱟ ᱠᱚ ᱯᱟᱞᱮ ᱥᱮᱴᱮᱨᱚᱜ ᱠᱟᱱᱟ ᱥᱚᱢᱚᱭ ᱠᱚ ᱯᱟᱞᱮᱱᱚᱜ,
ᱦᱮᱸ ᱦᱮᱸ ᱦᱮᱸ ᱥᱚᱢᱚᱭ ᱦᱚᱸ ᱦᱩᱭᱮᱱ ᱛᱟᱞᱟᱝᱟ᱾ ᱦᱮᱸ ᱦᱮᱸ, ᱴᱷᱤᱠ ᱦᱩᱸ